ᱦᱮᱹᱞᱳᱣ ᱟᱸᱡᱚᱢᱚᱜ ᱠᱟᱱᱟ ᱫᱟᱫᱟ?
ᱦᱳᱭ-ᱦᱳᱭ ᱟᱸᱡᱚᱢᱚᱜ ᱠᱟᱱᱟ᱾ ᱤᱧᱟᱹᱜ ᱨᱚᱲ ᱟᱸᱡᱚᱢᱚᱜ ᱠᱟᱱᱟ?
ᱦᱮᱸ, ᱟᱸᱡᱚᱢᱚᱜ ᱠᱟᱱᱟ ᱟᱨ ᱮᱴᱟᱜ ᱠᱤᱪᱷᱩ ᱡᱟᱦᱟᱱᱟᱜ ᱠᱚ ᱟᱸᱡᱚᱢᱚᱜ ᱠᱟᱱᱟ?
ᱵᱟᱝ-ᱵᱟᱝ, ᱵᱟᱝ ᱟᱸᱡᱚᱢᱚᱜ ᱠᱟᱱᱟ᱾
ᱵᱟᱝ ᱡᱚᱢᱚᱜ ᱠᱟᱱᱟ ᱦᱩᱸ ᱟᱨ ᱪᱮᱜ ᱠᱚᱵᱤᱱ ᱪᱤᱠᱟᱹ ᱵᱟᱲᱟᱭᱮᱜᱼᱟ, ᱛᱟᱦᱞᱮ?
ᱪᱮᱜ ᱜᱮ ᱵᱟᱸ ᱦᱚᱸᱜᱼᱚᱭ ᱡᱚᱢ ᱠᱟᱛᱮᱜ ᱫᱩᱲᱩᱵ ᱦᱩᱭ ᱠᱟᱱᱟ᱾ ᱚᱝᱠᱟ ᱫᱚ ᱪᱮᱜ ᱜᱮ ᱵᱟᱝ ᱚᱭ᱾ ᱡᱚᱢ ᱦᱳᱭᱱᱟ ᱟᱫᱚ ᱱᱟᱥᱮ ᱱᱟᱜ ᱟᱯᱳᱭ ᱫᱩᱲᱩᱵ ᱦᱩᱭ ᱠᱟᱱᱟ, ᱢᱳᱵᱟᱭᱤᱞ ᱠᱚ ᱧᱮᱞ ᱦᱩᱭᱩᱜ ᱠᱟᱱ ᱛᱟᱦᱮᱱᱟ᱾
ᱟᱪᱪᱷᱟ, ᱪᱷᱟ, ᱪᱷᱟ, ᱪᱷᱟ᱾ ᱟᱨ ᱪᱮᱜ ᱠᱚᱵᱤᱱ ᱧᱮᱞᱮᱜ ᱛᱟᱦᱮᱱ ᱢᱳᱵᱟᱭᱤᱞ ᱠᱚᱨᱮ ᱫᱚ?
ᱟᱨ ᱱᱚᱜᱼᱚᱭ ᱛᱚᱻ ᱫᱟᱜ ᱡᱟᱹᱲᱤ ᱠᱚᱦᱚ ᱚᱝᱠᱟ ᱵᱟᱝ ᱦᱳᱭᱩᱜ ᱠᱟᱱᱟ, ᱚᱱᱟ ᱠᱚᱜᱮ
ᱦᱩᱸ᱾
ᱟᱫᱚ ᱪᱮᱜ ᱪᱤᱠᱟᱹᱭᱟᱢ ᱚᱝᱠᱟ ᱠᱟᱹᱢᱤ ᱠᱚ ᱵᱟᱹᱞᱤᱧ ᱧᱟᱢᱮᱜᱼᱟ, ᱵᱤᱰᱭᱳ ᱠᱚᱜᱮᱞᱤᱧ ᱧᱮᱞ ᱵᱟᱲᱟᱭᱮᱜ ᱛᱟᱦᱮᱱᱟ᱾
ᱟᱸ ᱟᱪᱪᱷᱟ-ᱪᱷᱟ᱾
ᱳᱸᱭ᱾
ᱟᱨ ᱚᱲᱟᱜ ᱨᱮᱱᱟᱜ ᱠᱟᱹᱢᱤ ᱠᱚ ᱛᱤᱱᱟᱹᱜ ᱞᱟᱦᱟ ᱠᱮᱫᱟ ᱵᱤᱱ?
ᱟᱪᱪᱷᱟ ᱟᱪᱪᱷᱟ, ᱚᱝᱠᱟ ᱫᱚ ᱞᱟᱹᱭ ᱞᱮᱠᱷᱟᱱ ᱫᱚ ᱚᱲᱟᱜ ᱠᱚᱨᱮᱱᱟᱜ ᱠᱟᱹᱢᱤ ᱫᱚ ᱚᱝᱠᱟ ᱫᱚ ᱵᱟᱝ ᱞᱟᱦᱟ ᱠᱟᱱᱟ ᱾ ᱫᱟᱜ ᱡᱟᱹᱲᱤ ᱜᱮ ᱵᱟᱭ ᱫᱟᱜ ᱡᱟᱹᱲᱤᱭᱮᱜᱼᱟ ᱦᱚᱜᱼᱚᱭ ᱛᱮᱦᱮᱧ ᱜᱮ ᱦᱚᱜᱼᱚᱭ ᱱᱤᱛᱜ ᱱᱟᱥᱮ ᱱᱟᱥᱮ ᱫᱟᱜ ᱜᱮᱜᱼᱟ ᱾
ᱦᱮᱸ ᱦᱮᱸ ᱦᱮᱸ ᱾
ᱚᱝᱠᱟ ᱫᱟᱜ ᱡᱟᱹᱲᱤ ᱦᱚᱸ ᱵᱟᱝ ᱦᱩᱭᱩᱜ ᱠᱟᱱᱟ ᱾
ᱮᱠᱫᱚᱢ ᱫᱟᱜ ᱡᱟᱲᱤ ᱾ ᱠᱤᱱᱛᱩ ᱟᱞᱮ ᱥᱮᱫ ᱫᱚ ᱦᱳᱭᱳᱜ ᱠᱟᱱᱟ ᱾ ᱦᱮ, ᱪᱮᱫ ᱞᱮᱠᱟ ᱢᱟᱱᱮ ᱚᱱᱛᱮ ᱠᱟᱹᱡ ᱠᱟᱹᱡ ᱪᱩᱞᱩᱝ ᱦᱚᱸ ᱵᱟᱭ ᱫᱟᱜ ᱮᱫᱟ?
ᱵᱟᱝ ᱦᱚᱜᱼᱚᱭ ᱱᱤᱛᱳᱜ ᱫᱚ ᱱᱟᱥᱮ ᱱᱟᱥᱮ ᱫᱚ ᱡᱚᱨᱚᱜ ᱠᱟᱱᱟ, ᱚᱝᱠᱟ ᱫᱚ ᱵᱟᱝ ᱟᱹᱰᱤ ᱡᱟᱹᱥᱛᱤ ᱫᱚ ᱚᱝᱠᱟ ᱡᱮ ᱪᱟᱥ ᱠᱟᱹᱢᱤ ᱨᱮ ᱠᱟᱹᱢᱤ ᱞᱟᱜᱟᱜᱼᱟ ᱚᱝᱠᱟ ᱫᱚ ᱵᱟᱝ, ᱱᱟᱥᱮ ᱱᱟᱥᱮ ᱫᱟᱜ ᱮᱭᱟᱭ ᱾
ᱟᱪᱪᱷᱟ ᱛᱚᱲᱟ ᱠᱚ ᱫᱚ ᱮᱨ ᱦᱳᱭ ᱠᱟᱱᱟ?
ᱦᱳᱭ ᱦᱳᱭ ᱛᱚᱲᱟ ᱚᱱᱟ ᱠᱚᱫᱚ ᱮᱨ ᱦᱳᱭ ᱠᱟᱱᱟ, ᱟᱫᱚ ᱵᱟᱝ ᱢᱟᱨᱟᱝ ᱠᱟᱱᱟ ᱛᱚ ᱚᱱᱟ ᱠᱷᱟᱹᱛᱤᱨ ᱛᱮ ᱟᱫᱚ ᱠᱷᱮᱛ ᱠᱚ ᱞᱚᱥᱚᱫ ᱦᱚᱸ ᱵᱟᱝ ᱦᱳᱭ ᱠᱟᱱᱟ ᱾
ᱟᱪᱪᱷᱟ ᱟᱪᱪᱷᱟ ᱟᱪᱪᱷᱟ ᱾
ᱦᱳᱭ, ᱟᱨ ᱚᱝᱠᱟ ᱞᱮᱠᱟ ᱫᱟᱜ ᱠᱚᱦᱚᱸ ᱵᱟᱝ ᱦᱳᱭ ᱠᱟᱱ ᱠᱷᱟᱹᱛᱤᱨ ᱛᱮ ᱟᱫᱚ ᱠᱟᱹᱢᱤ ᱠᱟᱡ
ᱚᱱᱠᱟᱱᱟᱜ ᱟᱯᱮᱥᱮᱱ ᱢᱟᱱᱮ ᱠᱮᱱᱮᱞ ᱫᱟᱜ ᱠᱚ
ᱚᱝᱠᱟ ᱫᱚ ᱟᱞᱮᱥᱮᱱ ᱫᱚ ᱚᱝᱠᱟ ᱠᱮᱱᱮᱞ ᱫᱟᱜ ᱠᱚᱫᱚ ᱵᱟᱹᱱᱩᱜᱼᱟ, ᱟᱞᱮᱥᱮᱱ ᱫᱚ ᱱᱚᱜ ᱚᱭ ᱥᱮᱨᱢᱟ ᱡᱟᱹᱲᱤ ᱫᱟᱜ ᱵᱷᱚᱨᱥᱟ ᱨᱮᱜᱮ ᱾
ᱟᱪᱪᱷᱟ ᱾
ᱦᱳᱭ, ᱦᱳᱭ, ᱟᱯᱮ ᱥᱮᱱ ᱫᱚ ᱛᱟᱦᱚᱞᱮ ᱫᱟᱜ ᱡᱟᱹᱲᱤ ᱫᱚ ᱚᱠᱟ ᱞᱮᱠᱟ?
ᱦᱮᱸ ᱫᱟᱜ ᱡᱟᱹᱲᱤᱭᱮᱫᱟ ᱫᱟᱜ ᱡᱟᱹᱲᱤ ᱢᱟᱻ ᱠᱟᱴᱤᱡᱻ ᱡᱳᱨ ᱱᱚᱜ ᱦᱚᱸ ᱫᱟᱜ ᱟᱠᱟᱭ ᱫᱟᱜ ᱢᱟ ᱟᱨ ᱤᱝᱠᱟᱹ ᱞᱚᱥᱚᱫ ᱠᱚᱫᱚ ᱚᱱᱮ ᱠᱚ ᱮᱦᱚᱵ ᱜᱟᱱᱚᱜᱼᱟ ᱟᱨᱠᱤ ᱞᱚᱥᱚᱫ ᱨᱚᱦᱚᱭ ᱠᱚ ᱮᱦᱚᱵ ᱜᱟᱱᱚᱜᱼᱟ ᱾ ᱚᱱᱠᱟ ᱫᱟᱜ ᱫᱚ ᱫᱟᱜ ᱠᱚᱫᱟᱭ, ᱟᱨ ᱠᱮᱱᱮᱞ ᱫᱟᱜ ᱛᱮᱜ ᱠᱮᱱᱮᱞ ᱫᱟᱜ ᱦᱚᱸ ᱦᱤᱡᱩᱜ ᱠᱟᱱ ᱜᱮᱭᱟ ᱵᱟᱹᱫᱽ ᱠᱚᱛ ᱨᱮᱻ ᱜᱚᱴᱟᱻ ᱟᱻ ᱫᱟᱜ ᱪᱟᱞᱟᱜ ᱠᱟᱱᱟ ᱠᱮᱱᱮᱞ ᱫᱟᱜ ᱾ ᱦᱮᱸ, ᱚᱱᱟ ᱠᱚᱛᱮ ᱦᱚᱸ ᱚᱠᱟᱥᱮᱜ ᱵᱟᱝ ᱥᱮᱴᱮᱨᱚᱜ ᱠᱟᱱᱟ ᱚᱱᱛᱮ ᱦᱚᱸ ᱥᱮᱴᱮᱨᱚᱜ ᱠᱟᱱᱟ ᱾
ᱦᱳᱭ ᱦᱳᱭ ᱾
ᱦᱮᱸᱻ ᱟᱨᱻ ᱤᱱᱟᱹ ᱠᱚ ᱛᱮᱜᱮ ᱱᱚᱜᱼᱚᱭ ᱛᱚ ᱛᱚᱲᱟ ᱠᱚᱦᱚᱸ ᱞᱟᱜᱟᱣ ᱵᱟᱲᱟ ᱮᱦᱚᱵ ᱫᱚ ᱮᱦᱚᱵ ᱠᱟᱫᱟ ᱠᱚ ᱦᱚᱲ ᱠᱚᱦᱚᱸ ᱾ ᱟᱫᱚ ᱟᱞᱮᱭᱟᱜ ᱢᱟ ᱟᱹᱣᱨᱤ ᱟᱹᱨᱤ ᱦᱟᱨᱟᱜ ᱟᱛᱚ ᱟᱛᱚ ᱠᱟᱹᱴᱤᱡ ᱛᱚᱲᱟ ᱠᱚᱦᱚᱸ ᱛᱟᱯᱚᱨᱮ ᱚᱱᱟ ᱥᱟᱨ ᱠᱚᱦᱚᱸ ᱮᱢ ᱦᱩᱭᱩᱜᱼᱟ, ᱥᱟᱨ ᱠᱚ ᱢᱟᱱᱮ ᱠᱟᱹᱴᱤᱡ ᱵᱟᱝ ᱮᱢ ᱦᱳᱭ ᱠᱟᱱᱟ ᱾ ᱥᱟᱨ ᱠᱚ ᱮᱢ ᱞᱮᱠᱷᱟᱱ ᱠᱟᱹᱴᱤᱡ ᱟᱨᱦᱚᱸ ᱦᱟᱨᱟ ᱧᱚᱜᱚᱜᱼᱟ ᱵᱷᱟᱜᱮ ᱧᱚᱜ ᱟᱨᱠᱤ ᱾
ᱦᱳᱭ, ᱦᱳᱭ, ᱛᱟᱦᱚᱞᱮ ᱚᱱᱠᱟ ᱟ ᱯᱮ ᱥᱮᱱ ᱫᱚ ᱱᱤᱛᱚᱜ ᱯᱚᱨᱚᱵᱽ ᱢᱮᱞᱟ ᱠᱚᱫᱚ ᱪᱮᱜ ᱠᱚ ᱢᱮᱱᱟᱜᱼᱟ?
ᱦᱮᱸ, ᱯᱚᱨᱚᱵᱽ ᱢᱮᱞᱟ ᱠᱚ ᱱᱤᱛᱚᱜ ᱫᱚ ᱱᱚᱜᱼᱚᱭ ᱨᱚᱛ ᱨᱚᱛᱷ ᱡᱟᱛᱨᱟ ᱥᱮᱴᱮᱨᱚᱜ ᱠᱟᱱᱟ ᱥᱳᱞᱳ ᱛᱟᱹᱨᱤᱠᱷ ᱾ ᱢᱮᱞᱟ ᱦᱚᱸ ᱚᱸᱻ ᱟᱹᱰᱤ ᱢᱟᱨᱟᱝ ᱢᱮᱞᱟ ᱵᱟᱹᱭᱥᱟᱹᱜᱼᱟ ᱱᱟᱦᱟᱜ ᱾
ᱟᱪᱪᱷᱟ ᱟᱪᱪᱷᱟ᱾
ᱮᱠᱫᱚᱢ ᱡᱚᱛᱚ ᱡᱚᱛᱚ ᱠᱤᱪᱷᱩ ᱵᱤᱱ ᱧᱮᱞ ᱧᱟᱢᱚᱜᱟ ᱚᱱᱟ ᱢᱮᱞᱟ ᱨᱮ ᱡᱟᱦᱟᱸ ᱞᱮᱠᱟᱱ ᱢᱮᱞᱟ ᱢᱟᱱᱮ ᱢᱟᱨᱟᱝ ᱢᱟᱨᱟᱝ ᱢᱮᱞᱟ ᱠᱚ ᱛᱟᱦᱮᱱᱟ, ᱠᱟᱱ ᱢᱮᱞᱟ᱾ ᱰᱩᱭᱞᱟᱹᱢ ᱠᱚ ᱛᱚᱯᱮ ᱫᱚᱠᱟᱱ ᱠᱚ ᱟᱹᱰᱤ ᱜᱟᱱ ᱮᱴᱟᱜ ᱮ ᱮᱴᱟᱜ ᱡᱤᱱᱤᱥ ᱨᱮᱱᱟᱜ ᱫᱚᱠᱟᱱ ᱠᱚ ᱛᱟᱯᱚᱨᱮ ᱮᱛᱮ ᱡᱚᱢ ᱟᱹᱰᱤ ᱴᱟᱭᱤᱯᱟᱱ ᱡᱚᱢᱟᱜ ᱠᱚ,
ᱦᱚᱸᱭ ᱦᱚᱸᱭ
ᱟᱨ ᱢᱟᱱᱮ ᱚᱱᱟ ᱫᱚ ᱢᱟᱱᱮ ᱵᱚᱪᱷᱚᱨ ᱨᱮ ᱢᱟᱱᱮ ᱢᱤᱫ ᱫᱷᱟᱣ ᱜᱮ ᱚᱱᱠᱟᱱᱟᱜ ᱡᱚᱢᱟᱜ ᱵᱤᱱ ᱧᱮᱞ ᱧᱟᱢᱟ᱾
ᱟᱪᱪᱷᱟ ᱟᱪᱪᱷᱟ
ᱦᱮᱸ ᱛᱟᱯᱚᱨᱮ ᱟᱹᱰᱤ ᱟᱭᱢᱟ ᱞᱮᱠᱟᱱ ᱡᱤᱱᱤᱥ ᱠᱚ, ᱛᱟᱯᱚᱨᱮ ᱦᱚᱲ ᱛᱮᱭᱟᱨᱟ-ᱜ ᱮᱸᱻ ᱟᱸᱻ ᱡᱤᱱᱤᱥ ᱠᱚ
ᱦᱮᱸ ᱦᱮᱸ ᱟᱪᱪᱷᱟ ᱟᱪᱪᱷᱟ
ᱢᱟᱨᱟᱝ ᱢᱟᱨᱟᱝ ᱰᱷᱩᱭᱞᱝ ᱠᱚ ᱛᱟᱯᱚᱨᱮ ᱟᱨ ᱢᱚᱛ ᱠᱟ ᱠᱚᱶᱟ ᱵᱤᱱ ᱵᱟᱲᱟᱭᱟ ᱛᱚ,
ᱦᱚᱭ ᱦᱚᱭ ᱦᱚᱭ
ᱚᱱᱟ ᱠᱚ ᱦᱤᱡᱩᱜ ᱜᱮᱭᱟ ᱟᱨᱠᱤ ᱢᱮᱞᱟ ᱠᱚᱨᱮ ᱟᱨ ᱨᱟᱡ ᱢᱟᱛᱚ ᱚᱨ ᱜᱮᱭᱟ ᱠᱚ ᱟᱹᱰᱤ ᱢᱟᱨᱟᱝ ᱟᱜ᱾
ᱦᱳᱭ ᱦᱳᱭ
ᱨᱟᱛ ᱠᱚ ᱚᱨ ᱜᱮᱭᱟ ᱠᱚ ᱟᱨᱚ ᱟᱹᱰᱤ ᱥᱯᱛᱚᱦᱚ ᱦᱚᱲ, ᱦᱚᱲ ᱧᱮᱞ ᱛᱮᱦᱟᱸᱜ ᱚᱵ ᱩᱛᱟᱹᱨᱚᱜ-ᱟ ᱵᱤᱱ
ᱦᱳᱭ ᱦᱳᱭ
ᱚᱱᱟ ᱠᱚᱜᱮ ᱯᱟᱨᱟᱵᱽ ᱠᱚ ᱢᱮᱱᱟᱜ ᱟᱠᱟᱫ ᱟᱠᱟᱫᱟ ᱟᱞᱮ ᱥᱮᱱ ᱨᱮ ᱦᱚᱸᱟᱜ᱾
ᱟᱪᱪᱷᱟ ᱟᱪᱪᱷᱟ ᱱᱤᱛᱳᱜ ᱫᱚ ᱚᱱᱠᱟ ᱜᱮ ᱟᱫᱚ ᱨᱚᱫ ᱜᱮ ᱢᱮᱱᱟᱜ-ᱟ ᱦᱮᱸ ᱵᱟᱝ᱾
ᱦᱮᱸ ᱦᱮᱸ ᱚᱱᱴᱟᱱ᱾
ᱟᱸᱪᱪᱷᱟᱪ
ᱳᱭ ᱟᱱᱛᱮ ᱫᱚ ᱪᱮᱫ ᱞᱮᱠᱟ ‌ᱵᱮᱯᱟᱨ?
ᱟᱞᱮ ᱥᱮᱱ?
ᱦᱮᱸ ᱦᱮᱸ
ᱟᱞᱮ ᱥᱮᱱ ᱫᱚ ᱚᱱᱠᱟ ᱫᱚ ᱱᱤᱛᱳᱜ ᱫᱚ ᱵᱟᱹᱱᱩᱜ-ᱟ ᱢᱮᱱᱠᱷᱟᱱ ᱟᱞᱮ ᱥᱮᱱ ᱫᱚ ᱫᱟᱬᱟᱱ ᱡᱟᱭᱜᱟ ᱠᱩ ᱞᱟᱹᱭ ᱞᱮᱠᱷᱟᱱ ᱫᱚ ᱟᱞᱮ ᱥᱮᱱ ᱫᱚ ᱚᱱᱠᱟ
ᱦᱮᱸ ᱦᱮᱸ
ᱠᱤᱥᱩᱱᱤᱭᱟ ᱟᱸᱡᱚᱢ ᱟᱠᱟᱜ-ᱟ ᱵᱮᱱ ᱚᱱᱟ ᱜᱮ ᱢᱮᱱᱟᱜ-ᱟ᱾
ᱥᱩᱥᱩᱱᱤᱭᱟ ᱟᱪᱪᱷᱟ ᱟᱪᱪᱷᱟ᱾
ᱦᱳᱭ ᱦᱳᱭ ᱚᱱᱟ ᱫᱚ ᱚᱝᱠᱟ ᱢᱮᱞᱟ ᱫᱚ ᱢᱟᱨᱪ ᱚᱝᱠᱟ ᱢᱟᱨᱪ ᱠᱚ ᱥᱮ ᱢᱟᱨᱪ ᱢᱩᱪᱟᱹᱫ ᱮᱯᱨᱤᱞ ᱥᱮᱱ ᱱᱚᱝᱠᱟᱱ ᱴᱟᱭᱤᱢ ᱦᱩᱭᱩᱜ ᱛᱟᱦᱮᱱᱟ᱾
ᱦᱮᱸ ᱦᱮᱸ᱾
ᱟᱫᱚ ᱱᱚᱸᱰᱮ ᱦᱚᱸ ᱚᱝᱠᱟ ᱢᱮᱞᱟ ᱴᱟᱭᱤᱢ ᱫᱚ ᱟᱹᱰᱤ ᱦᱚᱲ ᱠᱚ ᱦᱤᱡᱩᱜ ᱜᱮᱭᱟ ᱚᱱᱟ ᱥᱟᱶᱛᱮ ᱡᱩᱫᱤ ᱫᱟᱬᱟᱱ ᱠᱚᱵᱮᱱ ᱞᱟᱹᱭ ᱫᱟ ᱠᱷᱟᱱ ᱫᱚ ᱦᱚᱸᱜ-ᱚᱭ ᱱᱚᱵᱷᱮᱢᱵᱚᱨ ᱰᱤᱥᱮᱢᱵᱚᱨ ᱡᱟᱱᱣᱟᱨᱤ, ᱚᱱᱟ ᱢᱟᱥ ᱨᱮᱦᱚᱸ ᱫᱟᱬᱟᱱ ᱠᱚ ᱦᱤᱡᱩᱜ ᱜᱮᱭᱟ᱾
ᱦᱮᱸ ᱦᱮᱸ᱾
ᱟᱰᱤ ᱥᱟᱸᱜᱤᱧ ᱥᱟᱸᱜᱤᱧ ᱠᱷᱚᱱᱟᱜ
ᱦᱮᱸ ᱦᱮᱸ ᱾
ᱚᱸᱰᱮ ᱦᱚᱸ ᱚᱱᱠᱟ ᱧᱮᱞ ᱡᱚᱝ ᱛᱮᱱᱟᱜ ᱦᱚᱸ ᱦᱮᱱᱟᱜ ᱜᱮᱭᱟ, ᱟᱨ ᱟᱰᱤ ᱞᱮᱠᱟ ᱱᱟᱜ ᱡᱤᱱᱤᱥ ᱠᱚᱦᱚᱸ ᱧᱟᱢᱚᱜ-ᱟ ᱾ ᱡᱮᱚᱱ ᱡᱮ ᱮᱢᱱᱤ ᱫᱤᱱ ᱨᱮ ᱡᱩᱫᱤ ᱵᱮᱱ ᱪᱟᱞᱟᱜ-ᱟ ᱛᱟᱦᱚᱞᱮ ᱠᱷᱟᱱ ᱫᱚ ᱚᱱᱠᱟ ᱮᱢᱱᱤ ᱫᱤᱱ ᱨᱮᱫᱚ ᱡᱮᱢᱚᱱ ᱫᱷᱤᱨᱤ ᱨᱮᱱᱟᱜ ᱡᱤᱱᱤᱥ ᱠᱩ,
ᱦᱮᱸ ᱦᱮᱸ ᱦᱮᱸ᱾
ᱦᱮᱸ ᱚᱱᱟ ᱥᱟᱶᱛᱮ ᱟᱨᱚ ᱟᱹᱰᱤ ᱞᱮᱠᱟᱱᱟᱜ ᱜᱤ‌ ᱧᱟᱢᱚᱜ-ᱟ ᱾
ᱦᱮᱸ ᱦᱮᱸ᱾
ᱟᱨ ᱚᱱ ᱚᱱᱟ ᱢᱮᱞᱟ ᱠᱚᱨᱮ ᱰᱷᱚᱭᱞᱚᱝ ᱠᱚᱦᱚᱸ ᱦᱤᱡᱩᱜ-ᱟ?
ᱦᱚᱭ ᱦᱚᱭ ᱚᱱᱟ ᱠᱚᱫᱚ ᱢᱟᱱᱮ ᱢᱮᱞᱟ ᱥᱩᱢᱟᱹᱭ ᱫᱚ ᱡᱷᱚᱛᱚ ᱜᱮ ᱦᱤᱡᱩᱜ-ᱟ ᱚᱱᱠᱟ ᱱᱟᱜ ᱠᱚ ᱾
ᱦᱩᱸ ᱦᱩᱸ ᱦᱩᱸ ᱛᱤᱥ ᱢᱮᱱᱟᱜ ᱟᱠᱟᱫᱟ ᱞᱟᱹᱭ ᱠᱮᱜ-ᱟ ᱵᱤᱱ?
ᱚᱱᱟ ᱫᱚ ᱚᱱᱠᱟ ᱢᱟᱨᱪ ᱢᱟᱨᱪ ᱚᱱᱠᱟ ᱮᱯᱨᱤᱞ ᱚᱱᱠᱟᱱ ᱚᱠᱛᱚ ᱦᱩᱭᱩᱜ ᱛᱟᱦᱮᱱᱟ ᱾
ᱟᱪᱪᱷᱟ ᱢᱟᱪ ᱮᱯᱨᱤᱞ ᱢᱟᱱᱮ ᱯᱟᱨᱚᱢ ᱟᱠᱟᱱᱟ ᱛᱚ᱾
ᱦᱚᱭ ᱦᱚᱭ ᱱᱤᱭᱟᱹ ᱱᱤᱭᱟᱹ ᱥᱟᱞ ᱫᱚ ᱯᱚᱨᱚᱢ ᱠᱟᱱᱟ᱾
ᱛᱚ ᱟᱨᱚ ᱦᱤᱡᱩᱜ ᱥᱟᱞ ᱫᱩ ᱦᱟᱡᱟᱨ ᱥᱟᱛᱟᱥ ᱨᱮ ᱾
ᱮᱠᱟᱞ ᱮᱠᱟᱞ ᱾
ᱫᱩ ᱦᱟᱡᱟᱨ ᱥᱟᱛᱟᱥ ᱨᱮ ᱛᱟᱦᱞᱮ ᱾
ᱦᱚᱭ ᱾
ᱥᱩᱥᱩᱱᱤᱭᱟ ᱵᱩᱨᱩ ᱟᱨᱠᱤ ᱵᱟᱝ ᱵᱚ ᱟᱰᱤ ᱢᱟᱨᱟᱝ ᱵᱩᱨᱩ᱾
ᱮᱠᱟᱞ ᱮᱠᱟᱞ ᱵᱩᱨᱩ ᱫᱚ ᱢᱟᱨᱟᱝ ᱜᱮᱭᱟ ᱚᱸᱰᱮ ᱦᱚᱸ ᱚᱸᱰᱮ ᱱᱟᱜ ᱦᱚᱸ ᱧᱮᱞ ᱞᱮᱠᱷᱟᱱ ᱱᱟᱜᱟᱢ ᱢᱮᱱᱟᱜ-ᱟ, ᱡᱮᱢᱚᱱ ᱥᱮᱫᱟᱭ ᱢᱤᱫᱴᱟᱝ ᱨᱟᱡᱟ ᱛᱟᱦᱮᱸ ᱠᱟᱱᱟᱭ ᱩᱱᱤ ᱚᱸᱰᱮ ᱢᱤᱫᱴᱟᱝ ᱵᱩᱨᱩ ᱪᱮᱛᱟᱱ ᱨᱮ ᱢᱤᱫᱴᱟᱝ ᱫᱷᱤᱨᱤ ᱨᱮ ᱚᱞ ᱦᱚᱴᱚ ᱞᱮᱫ ᱟᱭ ᱚᱱᱟ ᱟᱫᱚ ᱱᱤᱛᱚᱜ ᱦᱚᱸ ᱦᱮᱱᱟᱜ ᱜᱮᱭᱟ ᱚᱱᱟ ᱮ ᱚᱱᱟ ᱧᱮᱞ ᱞᱟᱹᱜᱤᱫ ᱛᱮᱦᱚᱸ ᱟᱹᱰᱤ ᱦᱚᱲ ᱧᱮᱧᱮᱞ ᱠᱚ ᱪᱟᱞᱟᱜ ᱜᱮᱭᱟ ᱪᱮᱛᱟᱱ ᱾
ᱟᱪᱪᱷᱟ ᱟᱪᱪᱷᱟ ᱦᱮᱸ ᱦᱮᱸ
ᱦᱳᱭ ᱪᱮᱛᱟᱱ ᱨᱮ ᱟᱨᱦᱚᱸ ᱢᱤᱫᱴᱟᱹᱝ ᱢᱚᱱᱫᱤᱨ ᱢᱮᱱᱟᱜᱼᱟ᱾
ᱦᱩᱸ
ᱦᱳᱭ,
ᱢᱚᱱᱫᱤᱨ ᱢᱮᱱᱟᱜ ᱠᱟᱫᱟ ᱵᱟᱝ
ᱮᱠᱟᱞ ᱮᱠᱟᱞ ᱚᱱᱟ ᱪᱮᱛᱟᱱ ᱦᱟᱹᱵᱤᱡ ᱫᱚ ᱟᱹᱞᱤᱧ ᱦᱚᱸ ᱵᱟᱹᱞᱤᱧ ᱪᱟᱞᱟᱜ ᱠᱟᱱᱟ ᱾ ᱧᱮᱞ ᱫᱚ ᱡᱮ ᱪᱮᱫ ᱢᱚᱱᱫᱤᱨ ᱢᱮᱱᱟᱜᱼᱟ ᱢᱮᱱᱛᱮ ᱦᱚᱲ ᱴᱷᱮᱱ ᱜᱮᱞᱤᱧ ᱟᱸᱡᱚᱢ ᱟᱡᱚᱢᱟᱹᱧ ᱪᱮᱛᱟᱱ ᱨᱮ ᱢᱤᱫᱴᱮᱱ ᱢᱚᱱᱫᱤᱨ ᱢᱮᱱᱟᱜᱼᱟ ᱢᱮᱱᱛᱮ᱾
ᱟᱪᱪᱷᱟ ᱟᱪᱪᱷᱟ ᱟᱪᱪᱷᱟ ᱾
ᱦᱳᱭ ᱾
ᱟᱹᱰᱤ ᱱᱟᱯᱟᱭ ᱟᱹᱰᱤ ᱱᱟᱯᱟᱭ ᱾ ᱥᱩᱥᱩᱱᱤᱭᱟᱹ ᱛᱤᱱᱟᱹᱜ ᱥᱟᱹᱜᱤᱧᱟ ᱟᱹᱵᱤᱱ ᱴᱷᱮᱱ ᱠᱷᱚᱱᱟᱜ?
ᱟᱞᱮ ᱥᱮᱫ ᱠᱷᱚᱱᱟᱜ ᱫᱚ ᱚᱱᱠᱟ ᱧᱮᱞ ᱞᱮᱠᱷᱟᱱ ᱫᱚ ᱵᱮᱥᱤ ᱫᱚ ᱵᱟᱝ ᱥᱟᱺᱜᱤᱧᱟ ᱾
ᱦᱮᱸ
ᱦᱳᱭ ᱦᱳᱭ ᱾ ᱚᱱᱠᱟ ᱟᱴ, ᱟᱴ ᱱᱚᱭ ᱜᱟᱱ ᱾
ᱟᱴ ᱱᱚ ᱠᱤᱞᱳᱢᱤᱴᱟᱨ ᱵᱟᱝ
ᱦᱳᱸᱭ ᱦᱳᱸᱭ ᱾
ᱱᱟᱯᱟᱭ ᱟᱹᱰᱤ ᱱᱟᱯᱟᱭ ᱾
ᱮᱠᱟᱞ ᱾
ᱦᱟᱱᱮ ᱦᱟᱱᱛᱮ ᱫᱟᱬᱟ ᱢᱟᱱᱮ ᱥᱩᱨ ᱥᱩ ᱯᱩᱨ ᱜᱮᱭᱟ ᱛᱚᱵᱤᱱ ᱛᱚᱵᱮ, ᱫᱟᱬᱟᱱ ᱫᱟᱬᱟ ᱵᱟᱲᱟ ᱠᱚᱫᱚ ᱪᱟᱞᱟᱣ ᱪᱟᱞᱟᱣ ᱦᱩᱭᱩᱜ ᱜᱮᱭᱟ ᱢᱟᱱᱮ ᱾
ᱫᱟᱬᱟᱱ ᱠᱚᱫᱚ ᱪᱟᱞᱟᱜ ᱦᱩᱭᱩᱜ ᱜᱮᱭᱟ, ᱚᱠᱛᱚ ᱠᱚ ᱧᱟᱢ ᱞᱮᱱᱠᱷᱟᱱ ᱫᱚ ᱪᱟᱞᱟᱜ ᱦᱩᱭᱩᱜ ᱛᱟᱸᱦᱮᱱ ᱜᱮᱭᱟ ᱾
ᱦᱮᱸ ᱦᱮᱸ ᱾
ᱟᱨ ᱛᱟᱦᱚᱞᱮ ᱟᱯᱮᱥᱱ ᱫᱚ ᱟᱨ ᱚᱱᱠᱟᱱ ᱫᱟᱬᱟᱱ ᱡᱟᱭᱜᱟ ᱠᱚᱫᱚ ᱪᱮᱫ ᱠᱚ ᱢᱮᱱᱟᱜᱼᱟ?
ᱵᱚᱞᱛᱮ ᱱᱚᱜᱼᱚᱭ ᱥᱤᱢᱞᱟᱹ ᱯᱟᱨᱠ, ᱱᱮᱥᱱᱟᱞ ᱯᱟᱨᱠ ᱢᱮᱱᱟᱜ ᱠᱟᱛᱟ ᱾
ᱟᱪᱪᱷᱟ ᱟᱪᱪᱷᱟ ᱾
ᱦᱮᱸ ᱟᱨ, ᱟᱨᱦᱚᱸ ᱱᱟᱛᱮᱼᱼ ᱟᱨ ᱯᱟᱨᱠ ᱵᱷᱤᱛᱨᱤ ᱨᱮ ᱡᱷᱚᱨᱱᱟ ᱠᱚ ᱢᱮᱱᱟᱜ, ᱢᱮᱱᱟᱜ ᱠᱟᱫᱟ ᱾
ᱦᱳᱭ ᱦᱳᱭ ᱾
ᱵᱚᱲᱮ ᱯᱟᱱᱤ ᱠᱚ, ᱵᱚᱲᱮ ᱯᱟᱱᱤ ᱡᱷᱟᱨᱱᱟ ᱟᱨ ᱪᱮᱫ ᱤᱭᱟᱹ ᱩᱥᱠᱤ ᱡᱷᱚᱨᱱᱟ ᱠᱚ ᱾
ᱟᱪᱪᱷᱟ ᱟᱪᱪᱷᱟ ᱾
ᱛᱟᱯᱚᱨᱮ ᱚᱼᱼ ᱟᱨᱦᱚᱸ, ᱩᱫᱚᱭ ᱜᱤᱨᱤ ᱠᱷᱚᱱᱰᱚ ᱜᱤᱨᱤ ᱢᱮᱱᱟᱜ ᱟᱠᱟᱫᱟ ᱾
ᱦᱮᱸ ᱢᱟᱱᱮ ᱟᱯᱮ ᱥᱮᱱ ᱦᱚᱸ ᱛᱟᱦᱚᱞᱮ ᱚᱱᱠᱟ ᱧᱮᱞ ᱞᱮᱠᱷᱟᱱ ᱫᱚ ᱟᱹᱰᱤ ᱞᱮᱠᱟᱱᱟᱜ ᱫᱟᱬᱟᱱ ᱡᱟᱭᱜᱟ ᱠᱚᱜᱮ ᱢᱮᱱᱟᱜᱼᱟ ᱦᱮᱸ ᱵᱟᱝ?
ᱦᱮᱸ ᱦᱮᱸ ᱦᱮᱸ ᱦᱮᱸ ᱾
ᱟᱪᱪᱷᱟ ᱟᱪᱪᱷᱟ ᱾
ᱟᱨᱦᱚᱸ ᱰᱮᱢ ᱠᱚᱦᱚᱸ ᱢᱮᱱᱟᱜ ᱟᱠᱟᱫᱟ, ᱢᱟᱨᱟᱝ ᱢᱟᱨᱟᱝ ᱰᱮᱢ ᱠᱚ ᱾
ᱦᱳᱭ ᱦᱳᱭ, ᱛᱟᱦᱚᱞᱮ ᱟᱵᱤᱱ ᱫᱚᱵᱤᱱ ᱥᱮᱱ ᱵᱟᱲᱟ ᱟᱠᱟᱱ ᱜᱮᱭᱟ ᱥᱮ ᱵᱟᱝ?
ᱦᱮᱸ ᱦᱮᱸ ᱥᱮᱱ ᱫᱤᱱ ᱫᱚ ᱥᱮᱱ ᱦᱩᱭ ᱠᱟᱱ ᱜᱮᱭᱟ ᱾ ᱡᱚᱛᱚ ᱡᱟᱭᱜᱟ ᱜᱮ ᱥᱮᱱ ᱫᱚ ᱥᱮᱱ ᱦᱩᱭ ᱠᱟᱱ ᱜᱮᱭᱟ ᱾
ᱟᱪᱪᱷᱟ ᱟᱪᱪᱷᱟ, ᱟᱹᱰᱤ ᱱᱟᱯᱟᱭ ᱧᱮᱞᱼᱼ ᱠᱟᱜᱼᱟ ᱞᱟᱹᱠᱛᱤ ᱠᱟᱱ ᱜᱮᱭᱟ, ᱱᱤᱛᱚᱜ ᱚᱠᱛᱚ ᱨᱮ ᱵᱟᱢ ᱧᱮᱞ ᱠᱟᱜᱼᱼ ᱠᱷᱟᱱ ᱫᱚ ᱟᱨᱚ ᱚᱱᱠᱟ ᱧᱮᱞ ᱨᱮᱱᱟᱜ, ᱚᱠᱛᱚ ᱦᱚᱸᱛᱚ ᱵᱟᱝ ᱧᱟᱢᱚᱜᱼᱟ ᱾
ᱮᱠᱫᱚᱢ ᱮᱠᱫᱚᱢ ᱮᱠᱫᱚᱢ ᱱᱤᱭᱟᱹ ᱯᱟᱲᱦᱟᱣᱼᱼ ᱯᱟᱲᱦᱟᱣ ᱛᱩᱞᱩᱡ ᱛᱩᱞᱩᱡ ᱡᱷᱚᱛᱚ ᱠᱤᱪᱷᱩ ᱟᱵᱤᱱᱟᱜ ᱡᱟᱦᱟᱸ ᱛᱤᱱᱟᱹᱜᱼᱼ ᱟ ᱤᱭᱟᱹ ᱠᱚ ᱢᱮᱱᱟᱜ ᱠᱟᱫᱟ ᱤᱪᱪᱷᱟ ᱠᱚ ᱾
ᱮᱠᱟᱞ ᱮᱠᱟᱞ ᱾
ᱵᱟᱝ ᱵᱟᱜ ᱫᱟᱬᱟᱱ ᱡᱟᱭᱜᱟ ᱨᱮᱱᱟ ᱫᱟᱬᱟᱱ ᱨᱮᱱᱟᱜ ᱤᱪᱪᱷᱟᱹ ᱠᱚᱦᱚᱸ ᱢᱮᱱᱟᱜ ᱟᱠᱟᱫᱟ ᱾ ᱠᱟᱹᱴᱤᱡ ᱫᱟᱬᱟᱱ ᱫᱚ ᱫᱟᱬᱟᱱ ᱧᱚᱜᱽ ᱢᱮ ᱯᱟᱲᱟᱣ ᱢᱮ ᱾
ᱦᱚᱭ ᱦᱚᱭ, ᱮᱠᱟᱨ ᱮᱠᱟᱨ ᱟᱞᱮ ᱥᱮᱱ ᱦᱚᱸ ᱚᱱᱠᱟ ᱦᱤᱡᱩᱜ ᱠᱷᱟᱱ, ᱚᱠᱛᱚ ᱠᱚᱵᱮᱱ ᱧᱟᱢ ᱠᱷᱟᱱᱼᱼ ᱦᱤᱡᱩᱜ ᱟᱵᱮᱱ ᱟᱹᱞᱤᱧ ᱢᱮᱱᱟᱜ ᱞᱤᱧᱟ ᱱᱚᱛᱮᱨᱮ ᱢᱮᱥᱼᱼ
ᱟᱪᱪᱷᱟ ᱟᱪᱪᱷᱟ ᱟᱪᱪᱷᱟ᱾ ᱦᱮᱸ ᱮᱫᱚᱢ ᱮᱫᱚᱢ ᱱᱤᱦᱟᱹᱛᱤ ᱡᱮᱦᱩᱛᱩ ᱵᱤᱱ ᱱᱮᱣᱛᱟᱭᱮᱜ-ᱟ ᱛᱚᱵᱮ ᱮᱠᱫᱚᱢ ᱞᱤᱧ ᱧᱟᱞᱟᱜ-ᱟ᱾ ᱯᱩᱨᱟᱹ ᱤᱭᱟᱹ ᱛᱮ᱾
ᱮᱠᱟᱞ, ᱟᱨ ᱡᱩᱫᱤ ᱚᱸᱰᱮ ᱚᱱᱠᱟ ᱛᱟᱦᱮᱱ ᱵᱤᱱ ᱞᱟᱹᱭ ᱠᱷᱟᱱ ᱫᱚ ᱚᱸᱰᱮ ᱚᱸᱰᱮ ᱚᱱᱠᱟ ᱛᱟᱦᱮᱱ ᱠᱚᱨᱮᱱᱟᱜ ᱦᱚᱸ ᱵᱮᱵᱚᱥᱛᱟ ᱢᱮᱱᱟᱜᱼᱟ ᱡᱚᱢ ᱠᱚᱨᱮᱱᱟᱜ ᱦᱚᱸ᱾
ᱮᱠᱟᱞ ᱮᱠᱟᱞ ᱚᱸᱰᱮ᱾ ᱢᱟᱱᱮ ᱚᱱᱠᱟ ᱫᱚ ᱪᱮᱫ ᱨᱮᱱᱟᱜ ᱜᱮ ᱟᱱᱟᱴ ᱫᱚ ᱵᱟᱝ ᱦᱳᱭᱳᱜᱼᱟ ᱡᱩᱫᱤ ᱚᱸᱰᱮᱢ ᱞᱟᱹᱭᱟᱢ ᱡᱮ ᱚᱸᱰᱮ ᱦᱮᱡ ᱠᱟᱛᱤᱧ ᱛᱟᱦᱮᱱᱟ, ᱚᱱᱟ ᱢᱟᱱᱮ ᱚᱱᱠᱟ ᱟᱱᱟᱴ ᱫᱚ ᱵᱟᱝ ᱦᱩᱭᱩᱜᱼᱟ ᱡᱮ ᱡᱚᱛᱚ ᱨᱮᱱᱟᱜ ᱜᱮ ᱢᱮ ᱚᱱᱠᱟ ᱥᱩᱵᱤᱫᱷᱟ ᱢᱮᱱᱟᱜᱼᱟ᱾
ᱦᱮᱸ ᱦᱮᱸ᱾
ᱡᱚᱢ ᱧᱩ ᱛᱟᱦᱮᱱ,
ᱯᱩᱨᱟᱹ ᱡᱚᱢ ᱧᱩ ᱛᱟᱦᱮᱱ ᱠᱚ ᱥᱩᱵᱤᱫᱟ ᱢᱮᱱᱟᱜ ᱟᱠᱟᱫᱟ᱾
ᱮᱠᱟᱞ ᱮᱠᱟᱞ᱾
ᱪᱤᱠᱟ ᱚᱱᱠᱟ ᱡᱟᱭᱜᱟ ᱨᱮ ᱛᱟᱦᱮᱱ ᱫᱚᱨᱠᱟᱨ ᱵᱟᱠᱷᱟᱡ ᱛᱚ ᱪᱮᱫᱟᱜ ᱫᱟᱲᱟᱱ ᱦᱚᱲ ᱠᱚ ᱦᱤᱡᱩᱜ-ᱟ ᱠᱚ, ᱚᱠᱟ ᱨᱮᱠᱚ ᱛᱟᱦᱮᱱᱟ ᱚᱠᱟ ᱨᱮᱠᱚ ᱧᱩᱭᱟ ᱚᱠᱟ ᱨᱮᱠᱚ ᱡᱚᱢᱟ᱾ ᱱᱟᱯᱟᱭ ᱠᱟᱛᱷᱟ ᱪᱟ ᱪᱟᱞᱟᱣ ᱦᱩᱭᱩᱜᱼᱟ ᱱᱤᱭᱟᱹ ᱛᱮ ᱮᱫᱚᱢ ᱡᱟᱦᱟ ᱛᱤᱥ ᱚᱱᱮᱻ ᱫᱤᱭᱮ ᱫᱟᱬᱟᱱᱟ ᱚᱱᱛᱮ ᱪᱟᱞᱟᱜ ᱦᱩᱭᱩᱜᱼᱟ ᱮᱱᱠᱷᱟᱱ ᱫᱚ
ᱮᱠᱟᱞ ᱮᱠᱟᱞ, ᱦᱳᱭ ᱦᱳᱭ ᱚᱠᱛᱚ ᱠᱚ ᱧᱟᱢ ᱞᱮ ᱠᱷᱟᱱ ᱦᱤᱡᱩ ᱟᱵᱮᱱ ᱟᱹᱞᱤᱧ ᱢᱮᱱᱟᱜ ᱞᱤᱧᱟᱹ ᱱᱚᱛᱮ ᱨᱮ᱾
ᱦᱮᱸ ᱦᱮᱸ ᱦᱮᱸ᱾
ᱮᱠᱟᱞ ᱮᱠᱟᱞ᱾
ᱦᱮᱸ ᱪᱟᱞᱟᱣ ᱦᱚᱪᱚᱱ᱾
ᱟᱨ ᱛᱟᱦᱚᱞᱮ ᱱᱤᱛᱚᱜ ᱫᱚ ᱟᱫᱚ ᱚᱱᱠᱟ ᱪᱮᱫ ᱠᱚᱵᱮᱱ ᱪᱤᱠᱟᱹᱭᱟ?
ᱮ ᱪᱮᱫ ᱦᱚᱸ ᱵᱟᱝ ᱫᱩᱲᱩᱵ ᱵᱟᱲᱟ ᱦᱩᱭ ᱠᱟᱱᱟ᱾ ᱟᱨ ᱱᱤᱛ ᱫᱚ ᱟᱭᱩᱵ ᱦᱚᱸ ᱟᱭᱩᱵ ᱵᱮᱱᱟ ᱟᱨ ᱫᱚᱠᱟᱱ ᱥᱮᱫ ᱦᱚᱸ ᱴᱤᱡ ᱪᱟᱞᱟᱣ ᱦᱩᱭᱩᱜᱼᱟ ᱱᱤᱭᱟᱹ ᱠᱤᱪᱷᱩ ᱰᱮᱨᱤ ᱯᱚᱨᱮ, ᱡᱚᱢᱟᱜ ᱠᱚ ᱪᱟᱵᱟ ᱠᱟᱱ ᱛᱟᱞᱤᱧᱟ ᱟᱫᱚ ᱡᱚᱢᱟᱜ
ᱟᱪᱪᱷᱟ, ᱦᱳᱭ ᱦᱳᱭ ᱤᱱᱟᱹ ᱡᱚᱢᱟᱜ᱾
ᱡᱚᱢᱟᱜ ᱡᱤᱱᱤᱥ ᱠᱚᱜᱮ ᱱᱟᱜ ᱡᱚᱢ ᱥᱟᱱᱟ ᱠᱟᱱᱟ, ᱦᱮᱸ᱾
ᱦᱳᱭ ᱦᱳᱭ᱾
ᱮᱸ ᱠᱟᱹᱴᱤᱡ ᱨᱮᱸᱜᱮᱡ ᱦᱚᱸ ᱨᱮᱸᱜᱮᱡ ᱠᱟᱱᱟ ᱢᱟᱨᱠᱮᱴ ᱥᱮᱱ ᱪᱟᱞᱟᱣ ᱠᱟᱛᱮ ᱠᱟᱹᱴᱤᱡ ᱡᱚᱢᱟᱜ ᱟᱹᱜᱩ ᱦᱩᱭᱩᱜᱼᱟ ᱡᱟᱦᱟᱱᱟᱜ ᱟᱨ ᱡᱚᱢ ᱦᱩᱭᱩᱜᱼᱟ᱾ ᱟᱵᱤᱱ ᱫᱚ ᱪᱮᱫ ᱵᱤᱱ ᱪᱤᱠᱟᱹ ᱵᱟᱲᱟᱭᱟ ᱛᱟᱞᱦᱮ ᱱᱤᱛᱳᱜ ᱫᱚ?
ᱱᱤᱛᱚᱜ ᱫᱚ ᱪᱮᱫ ᱜᱮ ᱵᱟᱹᱞᱤᱧ ᱪᱤᱠᱟᱹᱭᱟ ᱦᱚᱸᱜᱼᱚᱭ ᱱᱤᱛᱚᱜ ᱫᱚ ᱚᱲᱟᱜ ᱠᱚᱨᱮ ᱜᱮ᱾
ᱟᱪᱪᱷᱟ ᱟᱪᱪᱷᱟ᱾
ᱫᱟᱜ ᱠᱚ ᱡᱟᱨᱚᱭᱮᱫᱼᱟ ᱛᱚ ᱱᱤᱛᱚᱜ ᱫᱚ ᱚᱱᱠᱟ ᱮᱴᱟᱜ ᱥᱮᱱ ᱪᱟᱞᱟᱣ ᱦᱚᱸ ᱵᱟᱝ ᱜᱟᱱᱚᱜᱼᱟ᱾
ᱦᱮᱸ ᱦᱮᱸ ᱦᱮᱸ ᱮᱫᱚᱢ, ᱴᱷᱤᱠ ᱜᱮᱭᱟ᱾ ᱴᱷᱤᱠ ᱜᱮᱭᱟ ᱛᱟᱞᱦᱮ ᱤᱱᱠᱟᱹ ᱜᱮ ᱛᱟᱞᱦᱮ, ᱡᱚᱦᱟᱨ ᱜᱮ ᱢᱟ, ᱦᱮᱸ?
ᱮᱠᱟᱞ ᱮᱠᱟᱞ᱾